ᱦᱮᱸ ᱦᱮᱞᱳ᱾
ᱦᱮᱸ ᱫᱟᱫᱟ ᱦᱳᱭ ᱦᱳᱭ ᱟᱸᱡᱚᱢᱚᱜ ᱠᱟᱱᱟ, ᱤᱧᱟᱹᱜ ᱨᱚᱲ ᱢᱟ ᱟᱸᱡᱚᱢ ᱧᱟᱢᱮᱫᱼᱟ?
ᱦᱮᱸ ᱟᱸᱡᱚᱢᱚᱜ ᱠᱟᱱ ᱜᱮᱭᱟ᱾ ᱟ ᱪᱮᱫ᱾ ᱟᱨ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱫᱟᱠᱟ ᱠᱚ ᱡᱚᱢ ᱵᱟᱲᱟ ᱠᱟᱛᱮᱜ᱾ ᱟᱫᱚ ᱠᱟᱹᱡ ᱮᱻᱢᱮᱨᱚᱢ ᱰᱟᱝᱨᱤ ᱠᱚ ᱟᱲᱟᱜ ᱠᱚ ᱦᱩᱭᱩᱜ ᱞᱟᱹᱜᱤᱫ ᱜᱩᱯᱤ ᱥᱮᱱ ᱪᱟᱞᱟᱜ ᱦᱩᱭᱩᱜᱼᱟ ᱵᱟᱹᱭᱦᱟᱹᱲ ᱥᱮᱱ᱾
ᱦᱳᱭ ᱦᱳᱭ ᱾
ᱟᱨ ᱚᱱᱟᱜᱮ ᱟᱨᱠᱤ ᱟᱫᱚ ᱪᱮᱫ ᱠᱚᱢ ᱪᱤᱠᱮ ᱵᱟᱲᱟᱭᱮᱫᱟ ᱟᱢᱫᱚ?
ᱤᱧ ᱦᱚᱸ ᱚᱱᱠᱟ ᱫᱚ ᱪᱮᱫ ᱜᱮ ᱵᱟᱝ ᱦᱚᱸᱜᱼᱚᱭ ᱤᱧ ᱦᱚᱸ- ᱡᱚᱢ ᱠᱟᱛᱮᱜ ᱨᱮᱰᱤ ᱦᱩᱭ ᱠᱟᱱᱟ ᱵᱟᱹᱫᱽ ᱥᱮᱱ ᱪᱟᱞᱟᱜ ᱦᱩᱭᱩᱜᱼᱟ᱾
ᱟᱪᱪᱷᱟ᱾
ᱦᱳᱭ᱾
ᱟᱪᱪᱷᱟ ᱪᱮᱫᱞᱮ ᱞᱮᱠᱟ ᱨᱚᱦᱚᱭ ᱠᱚᱫᱚᱻ ᱪᱟᱵᱟ ᱪᱟᱵᱟ ᱵᱟᱲᱟ?
ᱵᱟᱝ ᱪᱟᱵᱟ ᱫᱚ ᱵᱟᱝᱪᱟᱵᱟᱣ ᱠᱟᱱᱟ ᱟᱫᱚ- ᱚᱱᱠᱟ ᱵᱟᱹᱭᱦᱟᱹᱲ ᱠᱚᱫᱚᱞᱮ ᱯᱩᱨᱟᱹᱣ ᱟᱠᱟᱟᱜᱼᱟ ᱵᱟᱹᱫ ᱠᱚ ᱚᱱᱠᱟ ᱢᱮᱱᱟᱜᱼᱟ ᱦᱟᱸᱜ᱾ ᱟᱫᱚ ᱚᱱᱟ ᱦᱚᱸ ᱚᱱᱠᱟ ᱢᱤᱫ- ᱢᱤᱫᱴᱟᱝ ᱢᱟᱨᱟᱝ ᱧᱚᱜ ᱫᱟᱜ ᱫᱚᱨᱠᱟᱨ ᱠᱟᱱᱟ ᱟᱫᱚᱻ ᱚᱱᱟ ᱵᱟᱠᱷᱟᱱ ᱫᱚ ᱚᱱᱟ ᱠᱚᱫᱚ ᱦᱟᱸᱜ ᱮᱦᱚᱵ- ᱵᱟᱝ ᱜᱟᱱᱚᱜ ᱠᱟᱱᱟ ᱚᱱᱠᱟ ᱞᱮᱠᱟ ᱫᱟᱜ ᱵᱟᱹᱱᱩᱜᱼᱟ᱾
ᱟᱪᱪᱷᱟ ᱟᱪᱪᱷᱟ ᱟᱹᱰᱤ ᱟᱹᱰᱤ ᱱᱟᱯᱟᱭ᱾
ᱫᱚ ᱢᱟᱱᱮ ᱡᱷᱚᱛᱚ ᱞᱮᱠᱟᱜᱮ ᱯᱩᱨᱟᱹᱣ ᱠᱚ ᱦᱩᱭᱠᱟᱱᱟ, ᱟᱫᱚ ᱚᱱᱟ ᱵᱟᱹᱫ ᱥᱮᱱ ᱫᱚ ᱦᱟᱜᱸ ᱼ ᱚᱱᱮ ᱚᱱᱠᱟ ᱞᱮᱠᱟ ᱫᱟᱜ ᱵᱟᱝ ᱞᱟᱜᱟᱣ ᱠᱟᱱᱛᱮ ᱫᱟᱜ ᱠᱚ ᱟᱱᱟᱥᱮᱱᱟᱜ ᱞᱟᱜᱟᱜᱼᱟ᱾
ᱟᱪᱪᱷᱟ ᱟᱪᱪᱷᱟ᱾
ᱟᱨ ᱢᱤᱫᱴᱟᱝ ᱚᱱᱠᱟ ᱢᱟᱨᱟᱝ ᱧᱚᱜ ᱫᱟᱜ ᱞᱮᱠᱷᱟᱱ ᱫᱚ ᱚᱱᱟ ᱦᱚᱸ ᱞᱟᱜᱟᱜᱼᱟ ᱦᱟᱸᱜ᱾
ᱟᱪᱪᱷᱟ ᱟᱪᱪᱷᱟ ᱟᱪᱪᱷᱟ᱾ ᱟᱹᱰᱤ ᱱᱟᱯᱟᱭ᱾ ᱦᱮ ᱟᱞᱮ ᱥᱮᱱ ᱦᱚᱸ ᱚᱱᱠᱟᱜᱮ ᱚᱱᱠᱟ- ᱫᱚᱢᱮ ᱢᱟᱲᱟᱝ ᱠᱷᱚᱱᱟᱜ ᱦᱚᱸ ᱵᱟᱭ ᱫᱟᱜᱮᱜᱼᱟ ᱱᱚᱜᱼᱚᱭ- ᱠᱤᱪᱷᱩ ᱫᱤᱱ ᱢᱟᱲᱟᱝ ᱠᱷᱚᱱᱟᱜ ᱜᱮ ᱫᱟᱜ ᱟᱠᱟᱟᱜᱼ ᱟᱭ ᱟᱫᱚ ᱚᱱᱮ- ᱪᱟᱥ ᱠᱚᱦᱚᱸ ᱟᱨᱟᱢᱵᱚ ᱦᱚ ᱠᱟᱱᱟ ᱟᱫᱚᱻ ᱫᱚᱢᱮ ᱫᱚ ᱟᱨᱠᱤ ᱟᱫᱚ- ᱠᱚᱦᱚᱸ ᱢᱟᱱᱮ ᱪᱮᱫᱠᱟ ᱱᱚᱜᱼᱚᱭ ᱦᱚᱞᱟ ᱠᱚᱦᱚᱸᱻ ᱢᱟᱱᱮ ᱦᱚᱞᱟ ᱪᱮᱫᱠᱟ ᱱᱚᱜ-ᱚᱭ ᱢᱚᱫᱫᱷᱮᱨ ᱨᱮ ᱜᱮ ᱠᱟᱹᱡ ᱡᱳᱨ ᱧᱚᱜᱼ ᱮ ᱫᱟᱜ ᱟᱠᱟᱫᱟᱭ ᱛᱚ ᱟᱫᱚ ᱛᱟᱞᱮ ᱨᱚᱦᱚᱭ ᱵᱟᱲᱟᱠ ᱠᱚᱱᱮᱻ ᱟᱨᱟᱢᱵᱚ ᱟᱠᱟᱱᱟ ᱟᱫᱚ ᱫᱤᱠᱷᱤ ᱪᱮᱫ ᱞᱮᱠᱟ ᱦᱟᱸᱜ ᱪᱟᱥ ᱠᱚᱦᱟᱸᱜ ᱱᱤᱛ ᱵᱟᱝ ᱴᱷᱤᱠ ᱜᱮ ᱵᱩᱡᱷᱟᱹᱜ ᱠᱟᱱᱟ ᱟᱫᱚ ᱯᱚᱨᱮ ᱫᱚ ᱪᱮᱫ ᱞᱮᱠᱟ? ᱠᱟᱱᱟ ᱟᱨᱠᱤ᱾ ᱦᱮᱸ ᱟᱪᱪᱷᱟ ᱟᱫᱚ ᱚᱠᱟᱨᱮ ᱢᱮᱱᱟᱢᱟ ᱱᱤᱛᱚᱜ ᱵᱚᱭᱦᱟ?
ᱱᱚᱜ-ᱚᱭ ᱱᱤᱛᱳ ᱫᱚ ᱱᱚᱜ ᱠᱩᱲᱦᱤ ᱥᱮᱫ ᱨᱮᱧ ᱫᱩᱲᱩᱵ ᱟᱠᱟᱱᱟ᱾ ᱰᱟᱝᱨᱤ ᱠᱚ ᱦᱮᱱᱟᱜ ᱠᱚᱣᱟ, ᱰᱟᱝᱨᱤ ᱠᱚ ᱤᱫᱤ ᱛᱚᱨᱟ ᱠᱚ ᱦᱩᱭᱩᱜᱼᱟ ᱟᱫᱚ ᱦᱟᱯᱳᱭ ᱱᱟᱥᱮᱱᱟᱜ᱾ ᱧᱮᱞ ᱞᱟᱹᱜᱤᱧ ᱱᱟᱥᱮᱱᱟᱜ ᱯᱚᱨᱮ ᱤᱫᱤ ᱠᱚ ᱦᱩᱭᱩᱜᱼᱟ ᱦᱟᱸᱜ᱾
ᱚᱻ ᱛᱟᱦᱚᱞᱮ ᱪᱮᱫᱞᱮᱠᱟ ᱰᱟᱝᱨᱤ ᱵᱷᱤᱰᱤ ᱠᱚ ᱛᱤᱱᱟᱹᱜ ᱜᱟᱱ ᱢᱮᱱᱟᱜ ᱠᱚᱛᱟᱢᱟ ᱵᱚᱭᱦᱟ?
ᱦᱳᱭ ᱫᱚᱦᱚ ᱫᱚᱦᱚ ᱦᱩᱭ ᱟᱠᱟᱱ ᱜᱮᱭᱟ ᱵᱷᱤᱰᱤ ᱠᱚᱫᱚ ᱚᱱᱠᱟ ᱫᱚ ᱵᱟᱹᱱᱩᱜ ᱠᱚᱣᱟ ᱰᱟᱝᱨᱤ ᱜᱮ ᱚᱱᱠᱟ ᱫᱚᱦᱚ ᱦᱩᱭᱟᱠᱟᱱᱟ᱾
ᱟᱪᱪᱷᱟ᱾
ᱦᱳᱭ ᱚᱱᱠᱟ ᱰᱟᱝᱨᱤ ᱜᱮ ᱢᱮᱱᱟᱜ ᱠᱚᱣᱟ ᱟᱫᱚ ᱜᱮᱞ ᱜᱮᱞ ᱢᱚᱬᱮᱡ ᱜᱚᱴᱟᱝ ᱞᱮᱠᱟ᱾
ᱟᱪᱪᱷᱟ ᱟᱪᱪᱷᱟ ᱟᱪᱪᱷᱟ ᱟᱪᱪᱷᱟ ᱟᱨ ᱱᱚᱝᱠᱟ ᱢᱮᱨᱚᱢ ᱠᱚ- ᱠᱚᱫᱚ ᱵᱟᱢ ᱫᱚᱦᱚ ᱠᱟᱜ ᱠᱚᱣᱟ?
ᱵᱟᱝ ᱢᱮᱨᱚᱢ ᱫᱚ ᱵᱟᱹᱧ ᱫᱚᱦᱚ ᱠᱟᱜ ᱠᱚᱣᱟ᱾ ᱟᱫᱚ ᱩᱱᱠᱩ ᱥᱤᱢ ᱜᱮᱰᱮ ᱠᱚ ᱢᱮᱱᱟᱜ ᱠᱚᱣᱟ ᱾
ᱚ ᱟᱪᱪᱷᱟ ᱟᱹᱰᱤ ᱱᱟᱯᱟᱭ ᱾
ᱟᱫᱚ ᱰᱟᱝᱨᱤ ᱠᱚᱫᱚ ᱚᱱᱠᱟ ᱪᱟᱥ ᱫᱤᱱ ᱟᱫᱚ ᱚᱱᱛᱮ ᱜᱮ ᱤᱫᱤᱠᱟᱠᱚ ᱦᱩᱭᱩᱜᱼᱟ ᱚᱱᱛᱮ ᱨᱮ ᱪᱟᱥ ᱠᱚᱦᱚᱸ ᱧᱮᱞ ᱦᱩᱭᱩᱜᱼᱟ ᱟᱨ ᱱᱩᱠᱩ ᱦᱚᱸ ᱚᱱᱟ ᱠᱚᱨᱮ ᱟᱹᱛᱤᱧ ᱵᱟᱲᱟᱭᱟᱠᱩ ᱾
ᱦᱮᱸ ᱦᱮᱸ ᱦᱮᱸ᱾ ᱟᱸ ᱟᱫᱚ ᱩᱱᱠᱩᱣᱟᱜ ᱦᱚᱸᱛᱚ ᱞᱟᱡ ᱠᱚ ᱢᱮᱱᱟᱜ ᱛᱟᱠᱚᱣᱟ ᱦᱮᱸᱥᱮ ᱵᱟᱝ?
ᱦᱳᱭ ᱦᱳᱭ᱾
ᱟᱫᱚ ᱩᱱᱠᱩ ᱦᱚᱸ ᱤᱫᱤ ᱵᱟᱢ ᱤᱫᱤ ᱞᱮᱠᱚ ᱠᱷᱟᱱ ᱦᱚᱸ ᱵᱟᱭ ᱜᱟᱱᱚᱜᱼᱟ ᱦᱮᱸ᱾ ᱟᱫᱚ ᱮᱸᱰᱮ ᱠᱷᱟᱱ ᱦᱟᱸᱱᱛᱮ ᱤᱫᱤ ᱤᱫᱤ ᱦᱚᱸ ᱤᱫᱤ ᱵᱟᱲᱟᱜ ᱪᱟᱥ ᱠᱟᱹᱢᱤ ᱧᱮᱞ ᱦᱚᱸ ᱧᱮᱞ ᱵᱟᱲᱟ ᱾
ᱦᱳᱭ᱾
ᱟᱪᱪᱷᱟ ᱟᱪᱪᱷᱟ, ᱛᱟᱦᱞᱮ ᱵᱚᱭᱟ ᱱᱤᱛ ᱫᱚ ᱪᱮᱫ ᱞᱮᱠᱟ ᱠᱟᱹᱢᱤ ᱠᱚ ᱡᱟᱦᱟᱸᱱᱟᱜ ᱠᱚᱢ ᱠᱟᱹᱢᱤ ᱵᱟᱲᱟᱭᱼᱟ ᱥᱮ ᱚᱲᱟᱜ ᱠᱚᱨᱮ ᱜᱮ ᱢᱮᱱᱟᱢᱟ?
ᱟᱫᱚ ᱱᱤᱛ ᱫᱚ ᱚᱱᱠᱟ ᱞᱮᱠᱟ ᱫᱚ ᱦᱳᱭ ᱦᱳᱭ ᱱᱤᱛ ᱫᱚ ᱚᱱᱠᱟ ᱞᱮᱠᱟ ᱫᱚ ᱮᱴᱟᱜ ᱠᱟᱹᱢᱤ ᱠᱚᱫᱚ ᱵᱟᱝ ᱦᱩᱭᱩᱜ ᱠᱟᱱᱟ ᱱᱮᱛᱟᱨ ᱫᱚ ᱪᱟᱥ ᱠᱟᱹᱢᱤ ᱫᱤᱱ ᱛᱚ ᱪᱟᱥ ᱠᱟᱹᱢᱤ ᱨᱮᱜᱮ ᱦᱟᱸᱜ ᱟᱫᱚ ᱱᱚᱸᱜᱼᱚᱭ ᱪᱟᱥ ᱠᱟᱹᱢᱤ ᱠᱚ ᱯᱩᱨᱟᱹᱣ ᱞᱮᱱᱠᱷᱟᱱ ᱚᱝᱠᱟ ᱥᱚᱵᱡᱤ ᱠᱚ ᱚᱱᱟ ᱥᱟᱶᱛᱮ ᱡᱟᱦᱟᱸᱱᱟᱜ ᱚᱱᱠᱟ ᱫᱤᱱ ᱠᱟᱹᱢᱤ ᱠᱚ ᱡᱩᱫᱤ ᱧᱟᱢᱚᱜ ᱠᱷᱟᱱ ᱚᱱᱟ ᱠᱚᱦᱚᱸ ᱪᱟᱞᱟᱜ ᱦᱩᱭᱩᱜᱼᱟ ᱾
ᱟᱪᱪᱷᱟ ᱟᱪᱪᱷᱟ ᱪᱟᱷ ᱪᱷᱟ ᱟᱹᱰᱤ ᱱᱟᱯᱟᱭ ᱦᱮᱸ ᱾
ᱛᱟᱦᱚᱞᱮ ᱫᱟᱫᱟ ᱟᱢ ᱫᱚ ᱚᱝᱠᱟ ᱪᱮᱫ ᱠᱚᱢ ᱪᱤᱠᱟᱹᱭᱮᱫᱼᱟ?
ᱟᱨ ᱤᱧᱦᱚᱸ ᱚᱱᱠᱟ ᱫᱚ ᱱᱤᱛ ᱫᱚ ᱱᱤᱛᱚᱜ ᱫᱚ ᱚᱲᱟᱜ ᱠᱚᱨᱮᱱᱟᱜ ᱜᱮ ᱡᱟᱹᱥᱛᱤ ᱠᱟᱭᱛᱮ ᱠᱟᱹᱢᱤ ᱠᱚ ᱧᱮᱞ ᱵᱟᱲᱟ ᱧᱚᱜ ᱦᱩᱭᱩᱜ ᱚᱱᱟ ᱟᱫᱚ ᱥᱮᱨᱢᱟ ᱡᱟᱹᱲᱤ ᱥᱮ ᱱᱚᱝᱠᱟ ᱱᱤᱛᱚᱜ ᱫᱚ ᱪᱟᱥ ᱟᱵᱟᱥ ᱫᱤᱱ, ᱟᱫᱚ ᱚᱲᱟᱜ ᱠᱚᱨᱮ ᱠᱚᱨᱮᱱᱟᱜ ᱠᱟᱹᱢᱤ ᱠᱚᱦᱚᱸ ᱡᱩᱫᱤ ᱵᱟᱵᱚᱱ ᱧᱮᱞᱟ ᱟᱫᱚ ᱛᱟᱦᱚᱞᱮ ᱚᱱᱠᱟ ᱫᱟᱹᱲ ᱞᱮᱠᱷᱟᱱ ᱛᱚ ᱵᱟᱭ ᱜᱟᱱᱚᱜᱼᱟ, ᱟᱫᱚ ᱚᱝᱠᱟ ᱫᱚ ᱵᱟᱝ ᱩᱰᱩᱝ ᱵᱟᱲᱟ ᱦᱩᱭᱩᱠ ᱠᱟᱱᱟ ᱮ ᱡᱮ ᱱᱚᱝᱠᱟ ᱮᱴᱟᱜ ᱥᱮᱱᱟᱜ ᱠᱟᱹᱢᱤ ᱠᱚ ᱥᱮ ᱪᱮᱫᱞᱮᱠᱟ ᱟᱫᱚ ᱚᱲᱟᱜ ᱠᱚᱨᱮᱱᱟᱜ ᱪᱟᱥ-ᱵᱟᱥ ᱜᱮ ᱠᱟᱹᱢᱤ ᱠᱚᱜᱮ ᱧᱮᱞ ᱵᱟᱲᱟ ᱦᱩᱭᱩᱜ ᱠᱟᱱᱛᱮ ᱟᱫᱚ ᱱᱤᱛᱚᱜ ᱫᱚ ᱱᱚᱣᱟ ᱠᱚᱨᱮ ᱜᱮ ᱵᱤᱥᱤ ᱚᱠᱛᱚ ᱫᱚ ᱮᱢ ᱦᱩᱭᱩᱜ ᱠᱟᱱᱟ ᱟᱨᱠᱤ ᱾
ᱦᱳᱭ ᱦᱳᱭ᱾
ᱦᱩᱸ᱾ ᱟᱨ ᱛᱟᱦᱞᱮ ᱪᱮᱫ ᱞᱮᱠᱟ ᱥᱮᱨᱢᱟ ᱡᱟᱹᱲᱤ ᱫᱟᱜ ᱠᱚ ᱪᱮᱫᱠᱟ ᱟᱯᱮ ᱥᱮᱱ ᱵᱷᱟᱜᱮ ᱜᱮ?
ᱵᱟᱝ ᱚᱱᱠᱟ ᱞᱮᱠᱟ ᱫᱚ ᱟᱞᱮ ᱥᱮᱱ ᱫᱚ ᱥᱮᱨᱢᱟ ᱡᱟᱹᱲᱤ ᱫᱟᱜ ᱠᱚᱫᱚ ᱵᱟᱝ ᱦᱩᱭ ᱠᱟᱱᱟ ᱚᱱᱮ ᱞᱟᱦᱟ ᱧᱚᱜ ᱜᱮ ᱠᱤᱪᱷᱩ ᱫᱤᱱ ᱞᱟᱦᱟ ᱫᱟᱜ ᱞᱮᱜᱼᱟᱭ ᱚᱱᱟᱠᱟ ᱫᱚ ᱚᱱᱟ ᱛᱮᱜᱮ ᱫᱟᱜ ᱛᱮᱜᱮ ᱚᱱᱠᱟ ᱵᱟᱹᱭᱦᱟᱲ ᱠᱚᱫᱚ ᱫᱟᱜ ᱫᱚ ᱞᱟᱜᱟᱣ ᱠᱟᱱ ᱛᱟᱦᱮᱸᱱᱟ ᱟᱫᱚ ᱵᱟᱹᱫᱽ ᱠᱚᱫᱚ ᱚᱱᱠᱟ ᱞᱮ ᱠᱟ ᱢᱟᱱᱮ ᱚᱱᱮ ᱡᱟᱦᱟᱸ ᱫᱟᱜ ᱞᱮᱜᱼᱟᱭ ᱚᱱᱟ ᱯᱮᱨᱮᱡ ᱞᱮᱱᱟ ᱚᱱᱟ ᱠᱚᱫᱚ ᱡᱷᱚᱛᱚ ᱚᱱᱠᱟ ᱟᱝᱲᱩ ᱪᱟᱵᱟᱭᱮᱱᱟ,
ᱟᱪᱷᱟ ᱟᱪᱷᱟ ᱪᱷᱟ᱾
ᱚᱱᱟ ᱠᱚ ᱠᱷᱮᱛ ᱫᱚ ᱚᱱᱠᱟ ᱪᱮᱛᱟᱱ ᱧᱚᱜ ᱜᱮᱭᱟ ᱱᱟᱥᱮᱱᱟᱜ ᱡᱟᱹᱥᱛᱤ ᱧᱚᱜ ᱫᱟᱜ ᱞᱟᱜᱟᱜᱼᱟ ᱵᱟᱠᱷᱟᱱ ᱫᱚ ᱚᱱᱟ ᱠᱚᱫᱚ ᱩᱱᱟᱹᱜ ᱞᱚᱜᱚᱱ ᱫᱚ ᱵᱟᱝ ᱞᱟᱜᱟᱜᱼᱟ,
ᱦᱩᱸ ᱦᱩᱸ ᱦᱩᱸ ᱮᱠᱟᱞ ᱮᱠᱟᱞ ᱮᱠᱟᱞ ᱾
ᱚᱱᱟ ᱠᱚᱫᱚ ᱟᱨ ᱢᱤᱫᱴᱟᱝ ᱚᱝᱠᱟ ᱢᱟᱨᱟᱝ ᱧᱚᱜ ᱫᱟᱜ ᱞᱮᱠᱷᱟᱱ ᱚᱱᱟ ᱠᱚᱫᱚ ᱞᱟᱜᱟᱜᱼᱟ ᱦᱟᱸᱜ ᱾
ᱟᱪᱪᱷᱟ ᱟᱪᱪᱷᱟ᱾ ᱟᱫᱚ ᱟᱫᱚ ᱛᱟᱞᱮ ᱵᱚᱭᱦᱟ ᱪᱮᱜ ᱞᱮᱠᱟ ᱟᱯᱮ ᱥᱮᱱ ᱫᱚ ᱪᱮᱜ ᱞᱮᱠᱟ ᱡᱟᱹᱥᱛᱤ ᱠᱟᱭᱛᱮ ᱪᱮᱜ ᱞᱮᱠᱟ ᱢᱟᱱᱮ ᱫᱚᱢᱮᱜᱮ ᱢᱟᱱᱮ ᱚᱝᱠᱟ ᱴᱮ ᱢᱟᱱᱮ ᱴᱮᱠᱴᱟᱨ ᱠᱚᱛᱮ ᱯᱮ ᱥᱤᱼᱟᱥᱮ
ᱦᱳᱭ ᱦᱳᱭ ᱮᱠᱷᱚᱱ ᱫᱚ, ᱮᱠᱷᱚᱱ ᱫᱚ ᱚᱝᱠᱟ ᱰᱟᱝᱨᱟ ᱠᱚᱫᱚ ᱮᱠᱟᱞ ᱪᱟᱵᱟ ᱞᱮᱠᱟ ᱜᱮᱛᱚ ᱚᱱᱠᱟ ᱞᱮᱠᱟᱫᱚ ᱰᱟᱝᱨᱟ ᱠᱚᱫᱚ ᱵᱟᱹᱱᱩᱜ ᱠᱚᱣᱟ ᱮᱠᱷᱚᱱ ᱫᱚ ᱴᱮᱠᱴᱟᱨ ᱠᱚᱜᱮ ᱾ ᱵᱮᱦᱟᱨ ᱦᱳᱭᱳᱜ ᱠᱟᱱᱟ ᱟᱫᱚ ᱰᱟᱝᱨᱟ ᱠᱚᱦᱚᱸ ᱚᱱᱠᱟ ᱞᱮᱠ ᱛᱮᱫᱚ ᱡᱮᱢᱚᱱ ᱰᱟᱝᱨᱟ ᱠᱚ ᱠᱚᱛᱮ ᱡᱩᱫᱤ ᱥᱤᱭᱤ ᱛᱟᱦᱟᱞᱮ ᱠᱷᱟᱱ ᱫᱚ ᱢᱤᱫ ᱫᱤᱱ ᱨᱮᱛᱚ ᱰᱟᱝᱨᱟ ᱛᱮᱫᱚ ᱵᱟᱝ ᱞᱟᱜᱟᱜ ᱵᱟᱨ ᱫᱤᱱ ᱠᱷᱚᱱᱟᱜ ᱯᱮ ᱫᱤᱱ ᱞᱚᱥᱚᱫ ᱛᱮ ᱞᱟᱜᱟᱜᱼᱟ ᱾ ᱦᱳᱭ ᱟᱫᱚ ᱡᱮᱢᱚᱱ ᱮᱠᱷᱚᱱ ᱫᱚ, ᱴᱟᱠᱴᱟᱨ ᱛᱮᱠᱷᱟᱱ ᱫᱚ ᱢᱤᱜᱫᱤᱱ ᱨᱮᱜᱮ ᱜᱟᱱᱚᱜ ᱠᱟᱱᱟ ᱟᱨ ᱚᱝᱠᱟ ᱞᱮᱠᱟ ᱫᱚ ᱥᱮᱫᱟᱭ ᱫᱚ ᱡᱮᱢᱚᱱ ᱞᱟᱦᱟ ᱠᱷᱚᱱᱟᱜ ᱫᱟᱜ ᱮᱜ ᱛᱟᱦᱮᱱᱟ ᱮᱠᱷᱚᱱ ᱫᱚ ᱚᱝᱠᱟ ᱞᱮᱠᱟ ᱫᱟᱜ ᱦᱚᱸ ᱵᱟᱝ ᱦᱩᱭᱩᱜ ᱠᱟᱱᱟ ᱾
ᱵᱟᱝ ᱵᱟᱝ ᱵᱟᱝ ᱵᱟᱝ ᱮᱠᱟᱞ ᱵᱚᱢ ᱾
ᱛᱚ ᱛᱚ ᱚᱱᱟ ᱠᱷᱟᱹᱛᱤᱨ ᱛᱮ ᱡᱟᱦᱟᱸᱛᱮ ᱞᱚᱜᱚᱱ ᱦᱩᱭᱩᱜᱼᱟ ᱚᱱᱟ ᱛᱮᱜᱮ ᱠᱟᱹᱢᱤ ᱞᱟᱦᱟᱭ ᱦᱩᱭᱩᱜ ᱠᱟᱱᱟ ᱾
ᱮᱠᱟᱞ ᱮᱞᱟᱞ ᱮᱠᱫᱚᱢ ᱦᱩᱸ᱾
ᱛᱷᱟᱞᱮ ᱟᱯᱮ ᱥᱮᱱ ᱫᱚ ᱚᱠᱟ ᱞᱮᱠᱟ?
ᱟᱞᱮᱥᱮᱱ ᱦᱚᱸ ᱚᱝᱠᱟᱜᱮ ᱱᱤᱛ ᱫᱚ ᱟᱫᱚ ᱫᱚᱢᱮ ᱦᱚᱸ ᱢᱟᱱᱮ ᱜᱟᱹᱭ ᱠᱟᱰᱟ ᱠᱚᱦᱚᱸ ᱫᱚᱢᱮ ᱫᱚ ᱠᱟᱞ ᱰᱟᱹᱝᱨᱤ ᱠᱚᱦᱚᱸ ᱵᱟᱠᱚ ᱫᱚᱦᱚᱭᱮᱜ ᱠᱚᱜᱮᱭᱟ ᱾ ᱟᱫᱚ ᱱᱤᱛ ᱢᱟᱱᱮ ᱪᱮᱜᱞᱮᱠ ᱠᱟ ᱠᱟᱱᱟ ᱟᱫᱚ ᱡᱷᱚᱛᱚ ᱡᱟᱭᱜᱟ ᱠᱚᱨᱮ ᱫᱚ ᱚᱱᱠᱟ ᱫᱚ ᱡᱮ ᱴᱮᱠ ᱴᱟᱨ ᱠᱚᱛᱮ ᱠᱚ ᱥᱤᱭᱳᱜ ᱠᱟᱱ ᱜᱮᱭᱟ ᱟᱨ ᱠᱤᱪᱷᱩ ᱠᱤᱪᱷᱩ ᱦᱚᱲ ᱠᱚᱫᱚ ᱢᱟᱱᱮ ᱜᱟᱹᱭ ᱠᱟᱴᱟ ᱠᱚᱛᱮ ᱠᱚ ᱦᱚᱸ ᱠᱩᱥᱤᱭᱟᱜ ᱠᱟᱱ ᱜᱮᱭᱟ ᱾ ᱟᱫᱚ ᱱᱚᱝᱠᱟ ᱠᱟᱱᱟ ᱡᱟᱦᱟᱸ ᱫᱚ ᱮᱸ ᱡᱟᱦᱟᱸ ᱠᱚᱨᱮ ᱦᱳᱭᱛᱳ ᱥᱤᱭᱳᱜ ᱠᱚ ᱪᱟᱞᱟᱜ ᱠᱟᱱᱟ ᱥᱮ ᱱᱚᱝᱠᱟ ᱱᱚᱝᱠᱟ ᱡᱟᱸᱦᱟ ᱨᱮ ᱥᱤ ᱜᱟᱱᱚᱜ ᱠᱟᱱᱟ ᱥᱮ ᱴᱮᱠ ᱴᱟᱨ ᱤᱫᱤ ᱞᱟᱜᱟ ᱜᱟᱱᱚᱜ ᱠᱟᱱᱟ ᱾ ᱟᱞᱮᱥᱮᱫ ᱫᱚ ᱠᱟᱹᱡ ᱵᱩᱨᱩ ᱥᱚᱸᱜᱷᱟ ᱠᱟᱹᱡ ᱤᱭᱟᱹ ᱠᱟᱱᱟ ᱛᱚ ᱡᱷᱚᱛᱚ ᱡᱟᱭᱜᱟ ᱨᱮᱫᱚ ᱴᱮᱠᱴᱟᱨ ᱫᱚ ᱵᱟᱝ ᱪᱟᱞᱟᱜ ᱠᱟᱱᱟ ᱾ ᱟᱫᱚ ᱛᱟᱦᱞᱮ ᱚᱠᱟ ᱚᱠᱟ ᱡᱟᱭᱜᱟ ᱠᱚᱨᱮ ᱴᱨᱟᱠᱴᱟᱨ ᱵᱟᱝ ᱪᱟᱞᱟᱜ ᱠᱟᱱᱟ ᱟᱫᱚ ᱚᱱᱟ ᱡᱟᱭᱜᱟ ᱠᱚᱨᱮ ᱜᱮ ᱟᱨᱠᱤ ᱢᱟᱱᱮ ᱰᱟᱝᱨᱤ ᱠᱟᱰᱟ ᱠᱚᱛᱮ ᱠᱚ ᱥᱤᱭᱮᱜᱼᱟ ᱾ ᱟᱨ ᱵᱟᱫᱽ ᱵᱟᱹᱠᱤ ᱫᱚ ᱱᱚᱝᱠᱟ ᱜᱮ ᱡᱮᱢᱚᱱ ᱡᱮᱞᱮᱠᱟᱢ ᱞᱮᱭ ᱠᱮᱜᱮᱜᱼᱟ ᱴᱨᱟᱠᱴᱟᱨ ᱠᱚᱛᱮ ᱜᱮ ᱡᱟᱹᱥ ᱥᱤ ᱫᱚ ᱥᱤᱭᱳᱜ ᱫᱚ ᱧᱮᱞᱚᱜ ᱠᱟᱱ ᱜᱮᱭᱟ ᱾
ᱦᱳᱭ ᱦᱳᱭ ᱾
ᱟᱫᱚ ᱚᱠᱛᱚ ᱠᱚᱦᱚᱸ ᱛᱚ ᱵᱟᱹᱱᱩᱜᱼᱟ ᱫᱚᱢᱮ ᱫᱚ ᱡᱮ, ᱵᱷᱤᱛᱚᱜ ᱫᱚ ᱴᱮᱠᱴᱟᱨ ᱠᱚᱛᱮ ᱥᱤ ᱜᱮ ᱟᱹᱰᱤ ᱞᱚᱜᱚᱱ ᱥᱮ ᱚᱠᱛᱚ ᱠᱚ ᱟᱹᱰᱤ ᱠᱚᱢ ᱞᱟᱜᱟᱜ ᱠᱟᱱᱟ ᱞᱚᱜᱚᱱ ᱧᱚᱜ ᱥᱤᱭᱳᱜ ᱠᱟᱱᱟ ᱾
ᱮᱠᱟᱞ ᱮᱠᱟᱞ ᱦᱳᱭ ᱾
ᱟᱨ ᱥᱮᱨᱢᱟ ᱫᱟᱲᱤ ᱡᱟᱜ ᱠᱚᱦᱚᱸ ᱾ ᱫᱚᱢᱮ ᱟᱹᱰᱤ ᱠᱟᱹ ᱠᱟᱹᱡ ᱮ ᱞᱮᱴ ᱧᱚᱜ ᱠᱟᱛᱮᱫ ᱞᱮ ᱫᱟᱜᱮᱟᱭ ᱟᱫᱚ ᱛᱟᱞᱮ ᱦᱤᱱ ᱱᱤᱛ ᱱᱤᱛ ᱡᱩᱫᱤ ᱵᱟᱢ ᱥᱤ ᱦᱚᱪᱚᱭᱟ ᱚᱠᱛᱚ ᱨᱮ ᱟᱨ ᱛᱷᱟᱞᱮ ᱛᱟᱫᱚ ᱨᱚᱦᱚᱭ ᱠᱚᱦᱚᱸ ᱵᱟᱝ ᱜᱟᱱᱚᱜᱼᱟ ᱾
ᱮᱠᱟᱞ ᱮᱠᱟᱞ ᱦᱳᱭ ᱾
ᱟᱫᱚ ᱱᱟ ᱡᱟᱹᱥᱛᱤ ᱠᱟᱭᱛᱮ ᱴᱨᱟᱠᱴᱟᱨ ᱠᱚᱛᱮ ᱜᱮ ᱟᱨᱠᱤ ᱥᱤ ᱵᱟᱲᱟ ᱠᱚ ᱧᱮᱞᱚᱜ ᱠᱟᱱ ᱜᱮᱭᱟ ᱟᱨ ᱾
ᱮᱠᱟᱞ ᱮᱠᱟᱞ ᱾ ᱛᱟᱞᱮ ᱟᱯᱮᱥᱮᱱ ᱫᱚ ᱩᱱᱠᱩ ᱦᱟᱹᱠᱩ ᱠᱚᱫᱚ ᱠᱚ ᱧᱮᱞᱚᱜ ᱠᱟᱱᱟ ᱥᱮ ᱵᱟᱠᱚ ᱧᱮᱞᱚᱜ ᱠᱟᱱᱟ ᱵᱟᱹᱫᱽ ᱠᱷᱮᱛ ᱠᱚᱨᱮ ᱫᱚ?
ᱦᱮᱸ ᱧᱮᱞᱚᱜ ᱠᱟᱱ ᱜᱮᱭᱟ ᱠᱚ ᱵᱚᱭᱦᱟ ᱫᱚᱢᱮᱜ ᱜᱮ ᱥᱮᱨᱢᱟ ᱡᱟᱹᱲᱤᱭ ᱫᱟᱜ ᱠᱟᱜᱼ ᱟᱭ ᱛᱚ ᱾ ᱟᱫᱚ ᱫᱚᱢᱮ ᱦᱳᱭᱛᱚ ᱥᱮᱨᱢᱟ ᱡᱟᱹᱲᱤ ᱩᱱᱟᱹᱜ ᱫᱚ ᱵᱟᱭ ᱫᱟᱜ ᱠᱟᱜ ᱨᱮᱦᱚᱸ ᱟᱨᱠᱤ ᱚᱱᱠᱟ ᱱᱟᱥ ᱫᱟᱜ ᱾ ᱠᱟᱜ ᱨᱮᱦᱚᱭ ᱟᱫᱚ ᱡᱟᱦᱟᱸ ᱟᱨᱠᱤ ᱱᱚᱣᱟ ᱜᱟᱰᱟ ᱠᱚᱨᱮᱱᱟᱜ ᱫᱟᱜ ᱠᱚ ᱟᱨᱠᱤ ᱢᱟᱱᱮ ᱮ ᱢᱤᱫᱴᱷᱮᱱ ᱡᱟᱣᱨᱟ ᱠᱟᱛᱮᱜ ᱟᱹᱰᱤ ᱡᱟᱹᱥᱛᱤ ᱜᱮ ᱦᱤᱡᱩᱜ ᱠᱟᱱᱟ ᱛᱚ ᱟᱫᱚ ᱟᱫᱚ ᱛᱟᱦᱚᱞᱮ ᱵᱷᱟᱜᱮ ᱜᱮᱭᱟ ᱦᱟᱹᱠᱩ ᱠᱚᱫᱚ ᱵᱟᱹᱭᱦᱟᱹᱲ ᱠᱚᱨᱮ ᱦᱚᱸᱠᱚ ᱧᱮᱞᱚᱜ ᱠᱟᱱ ᱜᱮᱭᱟ ᱵᱟᱹᱭᱦᱟᱹᱲ ᱠᱚᱨᱮ ᱫᱟᱜᱽ ᱦᱚᱸ ᱪᱟᱯᱮ ᱠᱟᱱ ᱜᱮᱭᱟ ᱵᱟᱝ ᱫᱚ ᱵᱟᱝ᱾
ᱥᱟᱵ ᱠᱚᱦᱚᱸ ᱠᱚ ᱜᱟᱱᱚᱜ ᱠᱟᱱ ᱜᱮᱭᱟ ᱛᱤ ᱠᱚᱛᱮ ᱦᱚᱸ ᱵᱟᱹᱭᱦᱟᱹᱲ ᱠᱚᱨᱮᱱ ᱦᱟᱹᱠᱩ ᱫᱚ ᱟᱨ ᱱᱚᱝᱠᱟ ᱜᱟᱰᱟ ᱠᱚᱨᱮᱱ ᱫᱚ ᱡᱟᱦᱟᱸᱱᱟᱜ ᱠᱚ ᱚᱝᱠᱟ ᱥᱮ ᱠᱷᱮᱛ ᱵᱟᱹᱫᱽ ᱠᱚᱨᱮ ᱦᱚᱸ ᱢᱚᱥᱟᱨᱤ ᱠᱚᱛᱮ ᱠᱚ ᱥᱟᱵ ᱵᱟᱲᱟᱭᱮᱜ ᱠᱚ ᱜᱮᱭᱟ᱾
ᱦᱳᱭ ᱦᱳᱭ᱾
ᱚᱲᱮᱜ ᱢᱚᱥᱟᱨᱤ ᱚᱲᱮᱜ ᱠᱚ ᱠᱚ ᱛᱟᱦᱮᱸᱱ ᱠᱟᱱ ᱜᱮᱭᱟ ᱚᱱᱟ ᱠᱚᱛᱮ ᱠᱚ ᱥᱟᱵ ᱵᱟᱲᱟᱭᱮᱜ ᱠᱚᱜᱮᱭᱟ ᱵᱷᱟᱜᱮ ᱜᱮᱠᱚ ᱧᱟᱢᱚᱜ ᱠᱟᱱ ᱜᱮᱭᱟ᱾ ᱛᱟᱦᱚᱞᱮ ᱟᱯᱮᱥᱮᱱ ᱫᱚ ᱥᱮᱜ ᱞᱮᱠᱟ ᱦᱟᱹᱠᱩ ᱧᱟᱢᱚᱜ ᱠᱟᱱ ᱜᱮᱭᱟ ᱠᱚ ᱥᱮ ᱵᱟᱝ?
ᱟᱞᱮᱥᱮᱱ ᱫᱚ ᱚᱝᱠᱟ ᱞᱟᱹᱭ ᱞᱮᱠᱷᱟᱱ ᱫᱚ ᱢᱟᱱᱮ ᱫᱟᱜᱽ ᱦᱚᱸ ᱚᱝᱠᱟ ᱞᱮᱠᱟ ᱫᱚ ᱵᱟᱭ ᱫᱟᱜᱽ ᱠᱟᱫᱟᱭ ᱥᱮ ᱟᱨ ᱚᱱᱠᱟ ᱢᱟᱱᱮ ᱥᱩᱨ ᱠᱚᱨᱮ ᱚᱝᱠᱟ ᱜᱟᱰᱟ ᱥᱮ ᱚᱝᱠᱟ ᱢᱟᱨᱟᱝ ᱰᱮᱢ ᱠᱚ ᱵᱟᱹᱱᱩᱜᱼᱟ᱾ ᱛᱟᱦᱚᱞᱮ ᱠᱷᱟᱱ ᱫᱚ ᱚᱝᱠᱟ ᱫᱟᱜᱽ ᱠᱚ ᱵᱟᱝ ᱩᱰᱩᱠᱚᱜ ᱠᱟᱱᱟ᱾ ᱛᱟᱦᱚᱞᱮ ᱚᱱᱠᱟ ᱞᱮᱠᱟ ᱦᱟᱹᱠᱩ ᱠᱚᱫᱚ ᱵᱟᱠᱚ ᱩᱰᱩᱠ ᱠᱟᱱᱟ᱾ ᱚᱱᱟ ᱠᱷᱟᱹᱛᱤᱨ ᱚᱱᱠᱟ ᱞᱮᱠᱟ ᱦᱟᱹᱠᱩ ᱠᱚᱫᱚ ᱵᱟᱠᱚ ᱦᱩᱭ ᱠᱟᱱᱟ ᱟᱨ ᱡᱟᱦᱟᱸᱭ ᱠᱚ ᱠᱩ ᱦᱩᱭᱩᱜ ᱠᱟᱱᱟ ᱟᱫᱚ ᱚᱱᱮ ᱚᱝᱠᱟ ᱮᱠᱷᱚᱱ ᱫᱚ ᱡᱮᱢᱚᱱ ᱯᱳᱭᱞᱳ ᱠᱷᱚᱱᱟᱜ ᱜᱮ ᱥᱟᱨ ᱠᱚᱵᱚ ᱞᱟᱜᱟᱣᱟᱜ ᱠᱟᱱᱟ ᱵᱚᱱ ᱠᱷᱮᱛ ᱠᱚᱨᱮ᱾
ᱦᱩᱸ ᱦᱩᱸ ᱦᱩᱸ᱾
ᱟᱫᱚ ᱚᱱᱟ ᱛᱮᱜᱮ ᱩᱱᱠᱩ ᱫᱚ ᱡᱮᱢᱚᱱ ᱠᱚ ᱜᱩᱡᱩᱜ ᱠᱟᱱᱟ᱾ᱛᱟᱦᱚᱞᱮ ᱚᱱᱠᱟ ᱞᱮᱠᱟ ᱢᱟᱱᱮ ᱮᱠᱟᱞ ᱢᱟᱱᱮ ᱠᱚᱢ ᱠᱚ ᱧᱮᱞᱚᱜ ᱠᱟᱱᱟ᱾
ᱟᱪᱪᱷᱟ ᱟᱪᱪᱷᱟ ᱟᱪᱪᱷᱟ ᱢᱟᱱᱮ ᱫᱚᱢᱮ ᱡᱟᱹᱥᱛᱤ ᱠᱟᱭ ᱛᱮᱫᱚ ᱵᱟᱠᱚ ᱧᱟᱢᱚ
ᱦᱳᱭ ᱦᱳᱭ ᱟᱨ ᱡᱮᱢᱚᱱ ᱦᱟᱹᱠᱩ ᱠᱟᱴᱠᱚᱢ ᱮᱠᱷᱚᱱ ᱢᱟ ᱩᱱᱠᱩᱢᱟ ᱮᱠᱟᱞ ᱢᱟᱱᱮ ᱩᱱᱠᱩᱢᱟ ᱟᱨ ᱮᱠᱟᱞ ᱪᱟᱵᱟ ᱞᱮᱠᱟ ᱜᱮ᱾
ᱦᱩᱸ ᱦᱩᱸ ᱦᱩᱸ ᱚᱱᱟᱠᱚ ᱧᱮᱞᱚᱜ ᱠᱟᱱ ᱜᱮᱭᱟ᱾ ᱛᱟᱦᱚᱞᱮ ᱵᱚᱭᱦᱟ ᱩᱱᱠᱩ ᱜᱚᱝᱜᱷᱟ ᱠᱚᱠᱚ ᱧᱮᱞᱚᱜ ᱠᱟᱱᱟ ᱥᱮ ᱵᱟᱝ?
ᱚᱠᱚᱨ ᱚᱝᱠᱟ ᱞᱮᱠᱟ ᱫᱚ ᱱᱤᱭᱟᱹ ᱵᱟᱨ ᱫᱚ ᱚᱝᱠᱟ ᱜᱚᱝᱜᱷᱟ ᱦᱚᱸ ᱵᱟᱠᱚ ᱧᱮᱞᱚᱜ ᱠᱟᱱᱟ᱾ ᱮᱠᱟᱞ ᱜᱚᱝᱜᱷᱟ ᱫᱚ ᱠᱟᱴ ᱠᱚᱢ ᱫᱚ ᱮᱱᱛᱮ ᱨᱮᱦᱚᱸ ᱢᱤᱜᱴᱟᱝ ᱵᱟᱨᱭᱟ ᱠᱚ ᱧᱮᱞᱚᱜ ᱠᱟᱱ ᱜᱚᱝᱜᱷᱟ ᱫᱚ ᱮᱠᱟᱞ ᱜᱮ ᱵᱟᱠᱚ ᱧᱮᱞᱚᱜ ᱠᱟᱱᱟ᱾
ᱟᱪᱪᱷᱟ᱾
ᱦᱩᱸ,
ᱟᱫᱚ ᱫᱤᱱ ᱫᱤᱱᱛᱮ ᱱᱚᱜᱼᱚ ᱱᱚᱝᱠᱟ ᱠᱷᱮᱛ ᱵᱟᱹᱫᱽ ᱠᱚᱭ ᱠᱚᱨᱮᱫ ᱦᱚᱸ ᱱᱚᱜᱼᱚᱝᱠᱟ ᱥᱟᱨᱼᱴᱟᱨ ᱦᱟᱱᱟ ᱱᱚᱣᱟ ᱠᱚᱠᱚ ᱮᱢ ᱤᱫᱤᱭᱟᱜ ᱜᱮᱭᱟ ᱵᱚᱱ ᱟᱫᱚ, ᱚᱝᱠᱟ ᱚᱝᱠᱟᱛᱮ ᱡᱟᱦᱟᱸ ᱛᱤᱱᱟᱹᱜ ᱚᱝᱠᱟ ᱦᱟᱹᱠᱩ ᱥᱮ ᱱᱚᱝᱠᱟ ᱢᱮᱱᱟᱜ ᱠᱚᱣᱟ ᱟᱫᱚ ᱚᱝᱠᱟ ᱚᱝᱠᱟᱛᱮ ᱢᱟᱱᱮ ᱡᱟᱦᱟᱸ ᱛᱤᱱᱟᱹᱜ ᱜᱮ ᱡᱤᱵᱽᱼᱡᱤᱭᱟᱹᱞᱤ ᱞᱟᱹᱭᱟ ᱟᱫᱚ ᱟᱥᱛᱮ ᱟᱥᱛᱮ ᱢᱤᱫᱴᱮᱱ ᱮᱢᱱᱤ ᱜᱮ ᱟᱵᱚ ᱢᱟᱹᱱᱢᱤ ᱜᱮ ᱦᱚᱭᱛᱳ ᱴᱷᱤᱠᱼ ᱴᱷᱟᱠ ᱵᱟᱵᱚ ᱢᱟᱱᱮ ᱡᱟᱦᱟᱸᱱᱟᱜ ᱥᱟᱨ ᱠᱚᱛᱮ ᱵᱚᱱ ᱦᱩᱭ ᱦᱚᱪᱚᱭᱮᱜ ᱚᱱᱟ ᱠᱚᱵᱚᱱ ᱡᱚᱢᱮᱜᱼᱟ ᱮᱢᱱᱤ ᱛᱮᱜᱮ ᱟᱵᱚᱣᱟᱜ ᱜᱮ ᱟᱡᱟᱨ ᱨᱮᱜᱮ ᱟᱹᱰᱤ ᱢᱟᱲᱟᱝ ᱨᱮ ᱦᱩᱭᱩᱜ ᱠᱟᱱᱟ᱾ ᱟᱨ ᱩᱱᱠᱩ ᱢᱟ ᱡᱤᱵᱽᱼᱡᱤᱭᱟᱹᱞᱤ ᱠᱟᱱᱟ ᱩᱱᱠᱩ ᱢᱟ ᱟᱨᱚ ᱞᱚᱜᱚᱱ ᱦᱩᱭᱩᱜ ᱠᱟᱱ ᱛᱟᱠᱚᱣᱟ ᱦᱮᱸ᱾
ᱦᱚᱭ ᱦᱚᱭ᱾
ᱟᱫᱚ ᱪᱮᱜ ᱞᱮᱠᱟ ᱦᱤᱛᱳᱜ ᱫᱚ ᱛᱟᱦᱚᱞᱮ ᱯᱟᱲᱦᱟᱣ ᱠᱚ ᱫᱤᱠ ᱫᱤᱭᱮ ᱪᱮᱜ ᱞᱮᱠᱟ ᱜᱚᱝ ᱯᱟᱲᱦᱟᱣ ᱠᱚ?
ᱟᱫᱚ ᱯᱟᱲᱦᱟᱣ ᱠᱚᱫᱚ ᱚᱱᱠᱟ ᱫᱚ ᱡᱮᱢᱚᱱ ᱚᱞᱚᱜ ᱯᱟᱲᱦᱟᱣ ᱥᱟᱶᱼᱥᱟᱶᱛᱮ ᱱᱤᱭᱟᱹ ᱠᱚᱦᱚᱸ ᱪᱟᱥ ᱠᱟᱹᱢᱤ ᱠᱚᱦᱚᱸ ᱧᱮᱞ ᱦᱩᱭᱩᱜ ᱠᱟᱱᱟ᱾ ᱚᱲᱟᱜ ᱠᱚᱨᱮ ᱪᱟᱥ ᱠᱟᱹᱢᱤ ᱦᱚᱲ ᱪᱟᱥ ᱠᱟᱹᱢᱤ ᱦᱚᱸ ᱵᱟᱝ ᱧᱮᱞ ᱞᱮᱠᱷᱟᱱ ᱵᱟᱝ ᱜᱟᱱᱚᱜ ᱠᱟᱱᱟ᱾
ᱮᱠᱟᱞ ᱮᱠᱟᱞ ᱮᱠᱟᱞ ᱮᱠᱟᱞ ᱮᱠᱫᱚᱢ᱾
ᱟᱱᱮ ᱚᱝᱠᱟ ᱱᱤᱛᱚᱜ ᱫᱚ ᱡᱮᱢᱚᱱ ᱪᱟᱥ ᱠᱟᱹᱢᱤ ᱫᱤᱱ ᱱᱚᱱᱠᱟ ᱞᱮᱠᱟ ᱫᱚ ᱱᱤᱛᱚᱜ ᱫᱚ ᱚᱞᱚᱜ ᱯᱟᱲᱦᱟᱜ ᱫᱚ ᱵᱟᱝ ᱤᱭᱟᱹ ᱦᱩᱭᱩᱜ ᱠᱟᱱᱟ ᱟᱫᱚ ᱦᱟᱸᱜ ᱡᱚᱠᱷᱚᱱ ᱚᱠᱛᱚ ᱠᱚ ᱧᱟᱢᱚᱜᱼᱟ ᱡᱮᱢᱚᱱ ᱪᱟᱥ ᱠᱟᱹᱢᱤ ᱠᱚᱜ ᱦᱚᱸᱜᱼᱚᱭ ᱯᱩᱨᱟᱹ ᱠᱟᱛᱮᱜ ᱠᱤᱪᱷᱩ ᱫᱤᱱ ᱡᱟᱦᱟᱸ ᱯᱷᱟᱠᱟ ᱛᱟᱦᱮᱸᱱ ᱦᱩᱭᱩᱜᱼᱟ᱾ᱩᱱ ᱚᱠ ᱛᱮ ᱟᱫᱚ ᱚᱞᱚᱜ ᱯᱟᱲᱦᱟᱜ ᱥᱮᱫ ᱜᱮ ᱢᱚᱱᱮ ᱠᱚ ᱮᱢ ᱦᱩᱭᱩᱜᱼᱟ ᱾
ᱦᱩᱸ ᱦᱩᱸ ᱦᱩᱸ ᱦᱩᱸ ᱮᱠᱟᱞ ᱮᱠᱟᱞ ᱾ ᱟᱨ ᱡᱚᱛᱚ ᱥᱮᱫ ᱜᱮ ᱧᱮᱞ ᱦᱩᱭᱩᱜᱼᱟ, ᱢᱤᱫ ᱥᱮᱫ ᱧᱮᱞ ᱞᱮᱠᱷᱟᱱ ᱦᱚᱸ ᱵᱟᱭ ᱜᱟᱱᱚᱜᱼᱟ ᱾
ᱮᱠᱟᱞ ᱮᱠᱟᱞ ᱦᱳᱭ ᱾
ᱚᱱᱟ ᱜᱮ ᱟᱨᱠᱤ ᱟᱹᱰᱤ ᱱᱚᱣᱟ ᱱᱟᱯᱟᱭ ᱠᱟᱛᱷᱟ ᱠᱟᱱ ᱜᱮᱭᱟ ᱟᱨ ᱥᱟᱱᱟᱢᱟᱜ ᱜᱮ ᱧᱮᱞ ᱦᱚᱸ ᱫᱚᱨᱠᱟᱨ ᱠᱟᱱᱟ ᱾
ᱦᱳᱭ ᱦᱳᱭ ᱾
ᱟᱫᱚ ᱛᱟᱦᱚᱞᱮ ᱪᱮᱫ ᱞᱮᱠᱟ ᱵᱚᱭᱦᱟ ᱱᱤᱛ ᱫᱚ ᱚᱱᱛᱮ ᱟᱯᱮ ᱥᱮᱱ ᱮᱸ ᱚᱱᱠᱟ ᱱᱤᱛᱳᱜ ᱫᱚ ᱵᱚᱞ ᱮᱱᱮᱡ ᱠᱚ ᱥᱤᱡᱤᱱ ᱠᱟᱱᱟ ᱛᱚ ᱪᱮᱫ ᱞᱮᱠᱟ ᱚᱱᱛᱮ ᱦᱩᱭᱩᱜ ᱠᱟᱱ ᱜᱮᱭᱟ ᱥᱮ ᱵᱟᱝᱟ?
ᱦᱳᱭ ᱵᱚᱞ ᱮᱱᱮᱡ ᱠᱚᱫᱚ ᱦᱩᱭᱩᱜ ᱠᱟᱱ ᱜᱮᱭᱟ, ᱟᱫᱚ ᱪᱟᱞᱟᱜ ᱢᱟ ᱥᱟᱱᱟ ᱠᱟᱱᱟ, ᱟᱫᱚ ᱚᱠᱛᱚ ᱠᱚ ᱵᱟᱝ ᱧᱟᱢᱚᱜ ᱠᱟᱱ ᱠᱷᱟᱹᱛᱤᱨ ᱛᱮ ᱚᱱᱟ ᱠᱚ ᱧᱮᱞ ᱥᱮ ᱠᱷᱮᱞ ᱦᱚᱸ ᱪᱟᱞᱟᱣ ᱵᱟᱝ ᱜᱟᱱᱚᱜ ᱠᱟᱱᱟ ᱾
ᱟᱪᱪᱷᱟ ᱟᱪᱪᱷᱟ ᱟᱪᱪᱷᱟ ᱮᱠᱟᱞ ᱮᱠᱟᱞ ᱦᱮᱸ ᱾
ᱚᱱᱠᱟ ᱞᱮᱠᱟ ᱱᱤᱛᱚᱜ ᱫᱚ ᱪᱟᱥ ᱠᱟᱹᱢᱤ ᱨᱮᱜᱮ ᱡᱟᱹᱥᱛᱤ ᱴᱟᱭᱤᱢ ᱫᱚ ᱮᱢ ᱦᱩᱭᱩᱜ ᱠᱟᱱᱟ ᱛᱚ ᱚᱱᱟ ᱠᱷᱟᱹᱛᱤᱨ ᱛᱮ ᱢᱟᱱᱮ ᱚᱱᱛᱮ ᱫᱚ ᱪᱟᱞᱟᱜ ᱨᱮᱱᱟᱜ ᱚᱠᱛᱚ ᱠᱚᱫᱚ ᱵᱟᱝ ᱧᱟᱢᱚᱜ ᱠᱟᱱᱟ ᱾
ᱦᱩᱸ ᱦᱩᱸ ᱾
ᱛᱟᱦᱚᱞᱮ ᱵᱚᱭᱦᱟ ᱟᱢ ᱫᱚ ᱚᱱᱠᱟ ᱫᱚ ᱪᱟᱞᱟᱜ ᱠᱟᱱᱟᱢ ᱥᱮ ᱵᱟᱝ?
ᱦᱮᱸ ᱟᱞᱮ ᱥᱮᱱ ᱦᱚᱸ ᱚᱱᱠᱟ ᱦᱩᱭᱩᱜ ᱠᱟᱱ ᱜᱮᱭᱟ, ᱟᱫᱚ ᱱᱚᱜᱼᱚᱭ ᱱᱚᱜᱼᱚ ᱱᱚᱝᱠᱟ ᱟᱨᱠᱤ ᱫᱚᱢᱮ ᱵᱷᱤᱲ ᱦᱩᱭ ᱠᱟᱱᱟ ᱪᱟᱥ ᱠᱟᱹᱢᱤ ᱨᱮ, ᱟᱫᱚ ᱮᱱ ᱠᱷᱟᱱ ᱟᱫᱚ ᱚᱱᱠᱟ ᱫᱚ ᱚᱠᱛᱚ ᱠᱚᱦᱚᱸ ᱡᱩᱫᱤ ᱴᱷᱤᱠ ᱴᱷᱟᱠ ᱵᱟᱭ ᱧᱟᱢᱚᱜᱼᱟ ᱟᱨ ᱪᱤᱠᱟᱹ ᱛᱮᱢ ᱥᱮᱱᱚᱜᱼᱟ ᱾ ᱟᱨ ᱠᱟᱹᱢᱤ ᱜᱮ ᱚᱠᱚᱭ ᱠᱟᱹᱢᱤ ᱛᱟᱢᱟᱭ ᱟᱫᱚ ᱚᱱᱟ ᱠᱷᱟᱹᱛᱤᱨ ᱜᱮ ᱟᱫᱚ ᱚᱱᱠᱟ ᱫᱚ ᱮᱸ ᱵᱟᱝ ᱪᱟᱞᱟᱣ ᱵᱟᱲᱟ ᱦᱩᱭᱩᱜ ᱠᱟᱱᱟ ᱾
ᱮᱠᱟᱞ ᱮᱠᱟᱞ ᱦᱳᱭ ᱾
ᱟᱫᱚ ᱧᱮᱞ ᱦᱩᱭᱩᱜ ᱠᱟᱱᱟ ᱪᱟᱥ ᱠᱟᱢᱤ ᱠᱚ ᱪᱟᱵᱟ ᱵᱟᱲᱟ ᱞᱮᱱᱜᱮ ᱨᱟᱠᱟᱵ ᱵᱟᱲᱟ ᱦᱩᱭ ᱞᱮᱱᱜᱮ ᱛᱟᱨᱯᱚᱨᱮ ᱪᱟᱞᱟᱜ ᱦᱩᱭᱩᱜᱼᱟ ᱾ ᱮᱸᱜ
ᱦᱳᱭ ᱦᱳᱭ ᱾
ᱟᱫᱚ ᱵᱟᱠᱷᱟᱱ ᱦᱤᱛᱚᱜ ᱡᱩᱫᱤ ᱪᱟᱥ ᱠᱟᱹᱢᱤ ᱵᱟᱢ ᱨᱟᱠᱟᱵᱟ ᱯᱚᱨᱮᱛᱮ ᱪᱮᱫ ᱮᱢ ᱡᱚᱢᱟ?
ᱮᱠᱟᱞ ᱮᱠᱟᱞ ᱦᱳᱭ ᱾
ᱱᱤᱛᱚᱜ ᱫᱚ ᱚᱱᱟ ᱜᱮᱛᱟ ᱵᱚᱱ ᱟᱵᱚᱣᱟᱜ ᱫᱚ ᱮᱭ ᱢᱮᱜᱴᱮᱱ ᱢᱟᱨᱟᱝ ᱫᱷᱚᱱ ᱞᱮᱠᱟ ᱵᱚᱱ ᱢᱚᱱᱮᱭᱟᱜᱼᱟ ᱟᱵᱚ ᱫᱚ ᱪᱟᱥ ᱠᱟᱹᱢᱤ ᱡᱩᱫᱤ ᱵᱟᱵᱚ ᱪᱟᱥ ᱠᱟᱹᱢᱤᱭᱟ ᱡᱚᱢ ᱫᱚ ᱠᱤᱱᱛᱩ ᱮᱠᱟᱞ ᱵᱟᱵᱚᱱ ᱧᱟᱢᱟ ᱾
ᱮᱠᱟᱞ ᱮᱠᱟᱞ ᱾ ᱛᱟᱦᱚᱞᱮ ᱟᱯᱮ ᱥᱮᱱ ᱫᱚ ᱚᱱᱠᱟ ᱟᱨ ᱪᱮᱫ ᱠᱚ ᱱᱤᱛᱚᱜ ᱚᱠᱛᱚ ᱨᱮᱫᱚ ᱯᱮ ᱪᱤᱠᱟᱹᱭᱮᱫᱼᱟ?
ᱟᱨ ᱱᱤᱛ ᱫᱚ ᱱᱚᱜᱼᱚᱭ ᱱᱚᱝᱠᱟ ᱡᱷᱚᱛᱚ ᱦᱚᱲ ᱜᱮ ᱪᱟᱥᱵᱟᱥ ᱠᱚᱨᱮ ᱵᱷᱤᱲ ᱵᱟᱲᱟ ᱟᱠᱟᱱ ᱜᱮᱭᱟ ᱵᱚᱱ ᱾
ᱟᱸᱻ ᱱᱤᱛᱚᱜ ᱫᱚ ᱟᱞᱮ ᱥᱮᱫ ᱦᱚᱸ ᱚᱱᱠᱟ ᱜᱮ ᱪᱟᱥ ᱠᱚᱠᱚ ᱟᱨᱟᱢᱵᱚ ᱟᱠᱟᱜᱼᱟ ᱠᱚ ᱦᱮᱸ ᱾ ᱟᱨ ᱪᱷᱩᱴᱟᱹᱣ ᱠᱟᱱᱟ ᱠᱚ ᱠᱷᱮᱛ ᱵᱟᱹᱫᱽ ᱠᱚᱨᱮᱫ ᱦᱮᱸ ᱾
ᱮᱠᱟᱞ ᱮᱠᱟᱞ ᱾
ᱟᱨ ᱨᱚᱦᱚᱭ ᱠᱚᱠᱚ ᱨᱚᱦᱚᱭ ᱫᱟᱠᱚ, ᱦᱩᱸ ᱾
ᱛᱟᱦᱚᱞᱮ ᱵᱚᱭᱦᱟ ᱱᱤᱛᱚᱜ ᱫᱚ ᱱᱚᱝᱠᱟ ᱜᱮᱞᱟᱝ ᱨᱚᱯᱚᱲᱟ ᱟᱨᱚ ᱚᱠᱛᱚ ᱠᱚᱞᱟᱝ ᱧᱟᱢ ᱞᱮᱠᱷᱟᱱ ᱨᱚᱯᱚᱲᱟᱞᱟᱝ ᱦᱟᱸᱜ ᱾
ᱮᱠᱟᱞ ᱮᱠᱟᱞ ᱮᱠᱟᱞ ᱚᱠᱛᱚ ᱠᱚᱞᱟᱝ ᱧᱟᱢ ᱞᱮᱠᱷᱟᱱ ᱮᱠᱟᱞ ᱟᱞᱟᱝ ᱞᱟᱝ ᱨᱚᱯᱚᱲᱟ ᱴᱷᱤᱠ ᱜᱮᱭᱟ ᱡᱚᱦᱟᱨ ᱜᱮ ᱢᱟ ᱾
ᱮᱠᱟᱞ ᱮᱠᱟᱞ ᱡᱚᱦᱟᱨ ᱾
ᱡᱚᱦᱟᱨ ᱜᱮ ᱜᱚᱢᱠᱮ ᱢᱟ ᱾